ᱦᱮᱸ ᱦᱮᱞᱳ
ᱦᱮᱞᱳ
ᱦᱮᱸ ᱡᱚᱦᱟᱨ ᱜᱮ ᱢᱟᱹᱭ
ᱦᱳᱭ ᱡᱚᱦᱟᱨ ᱜᱮ ᱚᱠᱟ ᱱᱟᱯᱟᱭ ᱵᱟᱲᱟ ᱜᱮᱛᱚ
ᱦᱮᱸ ᱦᱮᱸ ᱱᱟᱯᱟᱭ ᱵᱟᱲᱟ ᱜᱮ ᱟᱢ ᱜᱮ ᱢᱟᱹᱭ ᱪᱮᱫ ᱞᱮᱠᱟ ᱢᱮᱱᱟᱜ ᱢᱮᱭᱟ ᱛᱟᱦᱚᱞᱮ
ᱦᱳᱭ ᱤᱧᱦᱚᱸ ᱱᱟᱯᱟᱭ ᱵᱟᱲᱟ ᱜᱮ
ᱚ ᱦᱚᱸ ᱟᱨ ᱚᱲᱟᱜ ᱦᱚᱲ ᱠᱚᱫᱚ ᱚᱲᱟᱜ ᱠᱚᱨᱮ ᱫᱚ
ᱦᱳᱭ ᱦᱮᱸ ᱚᱲᱟᱜ ᱠᱚᱨᱮ ᱫᱚ ᱱᱟᱯᱟᱭ ᱵᱟᱲ ᱜᱮ ᱢᱮᱱᱟᱜ ᱠᱟᱫ ᱠᱚᱣᱟ ᱡᱚᱛᱚ ᱜᱮ
ᱚ ᱦᱚᱸ ᱛᱟᱦᱞᱮ ᱟᱯᱮ ᱥᱮᱱ ᱫᱚ ᱦᱮᱸ ᱦᱮᱸ ᱡᱚᱢ ᱦᱩᱭ ᱱᱟ ᱟᱯᱮ ᱥᱮᱫ ᱫᱚ ᱫᱟᱜ ᱡᱟᱹᱲᱤ ᱠᱚᱫᱚ ᱪᱮᱫ ᱞᱮᱠᱟ?
ᱟᱞᱮ ᱥᱮᱫ ᱠᱚ ᱫᱟᱜ ᱡᱟᱹᱲᱤ ᱦᱳᱭ ᱵᱷᱟᱜᱤ ᱜᱮ ᱦᱚᱞᱟ ᱢᱟ ᱵᱷᱟᱜᱤ ᱜᱮ ᱫᱟᱜ ᱡᱟᱹᱲᱤᱭᱟ ᱞᱮᱭᱟᱭ
ᱚ ᱦᱚᱸ ᱟᱞᱮ ᱥᱮᱫ ᱦᱚᱸ ᱦᱚᱞᱟ ᱫᱚ ᱟᱹᱰᱤ ᱡᱳᱨ ᱜᱮ ᱫᱟᱜ ᱜᱚᱫ ᱠᱮᱫ ᱟᱭ
ᱛᱟᱦᱚᱞᱮ ᱤᱭᱟᱹ ᱨᱚᱦᱚᱭ ᱠᱚᱫᱚ ᱛᱤᱥᱚᱜ ᱯᱮ ᱟᱨᱟᱢᱵᱷᱚᱭᱮᱫᱼᱟ ᱥᱮ ᱟᱨᱟᱢᱵᱷᱚ ᱠᱟᱜᱼᱟ ᱯᱮ?
ᱟᱣᱨᱤ ᱜᱮ
ᱚ ᱟᱪᱪᱷᱟ
ᱟᱨᱟᱢᱵᱚᱭ ᱦᱩᱭᱩᱜᱼᱟ ᱦᱟᱸᱜ ᱧᱮᱞ ᱦᱩᱭᱩᱜ ᱠᱟᱱᱟ ᱛᱤᱥᱠᱛᱮ ᱤᱭᱟᱹ ᱪᱟᱨᱟ ᱠᱚ ᱟᱨᱤ ᱦᱟᱨᱟᱜ ᱟᱛᱚ ᱚᱱᱟᱜᱮ ᱠᱚᱭᱚᱜ ᱦᱳᱭ ᱠᱟᱱᱟ ᱛᱤᱥᱠᱛᱮ ᱦᱟᱨᱟᱜ ᱠᱟᱱᱟ ᱛᱟᱯᱚᱨᱮ ᱮᱦᱚᱵ ᱦᱩᱭᱩᱜᱼᱟ
ᱚ ᱦᱚᱸ ᱦᱳᱭ ᱵᱟᱠᱷᱟᱡ ᱱᱚᱣᱟ ᱫᱟᱜ ᱨᱮᱜᱮ ᱠᱷᱟᱹᱞᱤ ᱟᱞᱮ ᱟᱹᱣᱨᱤᱭᱟ ᱱᱚᱜᱼᱚᱭ ᱛᱚ ᱤᱭᱟᱹ ᱟᱞᱮ ᱦᱚᱸ ᱛᱚᱲᱟ ᱫᱚ ᱦᱟᱨᱟ ᱜᱚᱫ ᱟᱠᱟᱱᱟ ᱟᱨ ᱟᱨ ᱫᱚᱥᱫᱤᱱ ᱜᱟᱱ ᱞᱟᱜᱟᱜᱼᱟ ᱦᱚᱭᱛᱚ ᱟᱫᱚ ᱱᱚᱜᱚᱭ ᱱᱤᱭᱟᱹ ᱫᱟᱜ ᱨᱮᱠᱷᱟᱱ ᱢᱟᱥᱮ ᱟᱹᱰᱤ ᱪᱮᱦᱨᱟᱭ ᱫᱟᱜ ᱞᱮᱜᱼᱟ ᱨᱚ ᱦᱚᱭ ᱠᱚ ᱜᱟᱱ ᱜᱚᱫ ᱠᱚᱜᱼᱟ ᱞᱟᱹᱭᱟᱢ ᱪᱮᱫᱟᱜ ᱪᱚ ᱵᱟᱝ ᱛᱚᱲᱟ ᱦᱩᱭ ᱞᱮᱱᱟ ᱞᱟᱦᱟ ᱨᱮᱫᱚ
ᱦᱳᱭ ᱦᱳᱭ
ᱞᱟᱦᱟ ᱢᱟ ᱚᱱᱠᱟ ᱫᱟᱜ ᱦᱚᱸ ᱵᱟᱝ ᱧᱮᱞᱚᱜ ᱠᱟᱱ ᱛᱟᱦᱮᱸ ᱛᱚ ᱟᱫᱚ ᱞᱟᱹᱭ ᱠᱟᱱᱟ ᱨᱚᱦᱚᱲ ᱨᱮ ᱡᱩᱚᱫᱤᱢ ᱛᱚᱲᱟ ᱠᱟᱜᱼᱟ ᱚᱢᱚᱱᱚᱜᱼᱟ ᱥᱮ ᱵᱟᱝ ᱚᱢᱚᱱᱚᱜᱼᱟ
ᱦᱩᱸ ᱦᱩᱸ
ᱛᱚ ᱦᱚᱞᱟ ᱜᱮ ᱫᱟᱜ ᱠᱮᱫᱟᱭ ᱟᱨᱚ ᱛᱤᱦᱤᱧ ᱛᱮᱢᱟ ᱟᱨᱚ ᱦᱚᱜᱼᱚᱭ ᱥᱤᱛᱩᱝ ᱮ ᱟᱭ ᱥᱮᱛᱟᱜ ᱠᱷᱚᱱᱟᱜ ᱜᱮ ᱫᱚᱢᱮ ᱥᱤᱛᱩᱝ ᱠᱟᱱᱟ ᱢᱟ
ᱦᱳᱭ ᱟᱫᱚ ᱦᱚᱞᱟ ᱦᱩᱞ ᱢᱟᱦᱟ ᱛᱚ ᱪᱮᱫ ᱞᱮᱠᱟ ᱯᱮ ᱢᱟᱱᱟᱣ ᱠᱮᱜᱼᱟ ᱟᱞᱮ
ᱱᱚᱜᱼᱚᱭ ᱢᱚᱡᱽ ᱜᱮ ᱢᱟᱱᱟᱣ ᱫᱚ ᱦᱩᱭᱱᱟ ᱦᱳᱭ ᱱᱟᱯᱟᱭ ᱮᱱ ᱜᱮᱭᱟ ᱟᱨ ᱦᱩᱞ ᱢᱟᱦᱟ ᱞᱮᱠᱟᱱ ᱫᱤᱱᱨᱮ
ᱫᱟᱜᱟᱜ ᱵᱚᱱᱟ ᱵᱟᱥᱮ ᱥᱟᱹᱜᱩᱱ ᱞᱟᱹᱭ ᱫᱟᱠᱚ ᱫᱟᱜ ᱮ ᱡᱟᱦᱟᱸᱱᱟᱜ ᱥᱟᱹᱜᱩᱱ ᱠᱟᱹᱢᱤᱨᱮ ᱫᱟᱜ ᱞᱮᱠᱷᱟᱱ ᱚᱱᱟ ᱫᱚ ᱥᱟᱹᱜᱩᱱᱚᱜ ᱜᱮᱭᱟ
ᱦᱳᱭ ᱦᱳᱭ ᱞᱟᱹᱭ ᱜᱮᱭᱟ ᱠᱚ ᱛᱚ ᱚᱱᱟᱢᱟ ᱠᱟᱛᱷᱟ ᱨᱮᱜᱮ ᱢᱮᱱᱟᱜ ᱠᱟᱫᱟ
ᱟᱫᱚ ᱪᱮᱫ ᱞᱮᱠᱟ ᱯᱮ ᱢᱟᱱᱟᱣ ᱵᱟᱲᱟ ᱠᱮᱜᱼᱟ ᱟᱯᱮ ᱫᱚ?
ᱵᱷᱟᱹᱜᱤ ᱜᱮᱞᱮ ᱢᱟᱱᱟᱣ ᱵᱟᱲᱟ ᱠᱮᱜ ᱜᱮᱭᱟ ᱦᱩᱭᱮᱱ ᱜᱮᱭᱟ ᱢᱚᱡᱽ ᱜᱮ
ᱚ ᱦᱚᱸ
ᱦᱩᱸ
ᱟᱞᱮ ᱦᱚᱸᱞᱮ ᱦᱳᱭ ᱟᱞᱮ ᱦᱚᱸᱞᱮ ᱢᱟᱱᱟ ᱵᱟᱲᱟ ᱱᱚᱣᱟ ᱚᱭ ᱥᱮᱛᱟᱜ ᱥᱮᱛᱟᱜ ᱢᱟ ᱟᱹᱰᱤ ᱡᱳᱨᱮ ᱫᱟᱜ ᱠᱮᱫ ᱫᱚᱭ ᱞᱟᱹᱭᱮᱫ ᱟᱞᱮ ᱡᱮ ᱜᱟᱱᱚᱜ ᱟᱥᱮ ᱵᱟᱝ ᱜᱟᱱᱚᱜᱼᱟ ᱢᱟᱥᱮ ᱟᱵᱚᱱ ᱳᱰᱳᱠ ᱫᱟᱲᱮᱭᱟᱜᱼᱟ ᱥᱮ ᱵᱟᱝᱟ ᱮᱱᱛᱮ ᱨᱮᱦᱚᱸ ᱦᱟᱸᱜ ᱢᱚᱱᱮ ᱨᱮᱫᱚ ᱤᱭᱟᱹᱞᱮ ᱫᱚᱦᱚ ᱠᱟᱜᱼᱟ ᱡᱟᱦᱟᱸ ᱞᱮᱠᱟᱨᱮ ᱟᱵᱚ ᱵᱚᱱ ᱦᱩᱭ ᱦᱚᱪᱚᱭ ᱜᱮᱭᱟ ᱡᱟᱹᱯᱩᱫ ᱡᱟᱹᱯᱩ ᱞᱟᱜᱟᱜᱼᱟ ᱟᱨ ᱡᱟᱦᱟᱱᱟᱜ ᱞᱟᱜᱟᱜ ᱟᱫᱚ ᱚᱱᱠᱟ ᱠᱟᱛᱮᱜ ᱜᱮ ᱱᱚᱜᱼᱚᱭ ᱛᱚ ᱟᱴᱴᱟ ᱱᱚᱴᱟ ᱛᱮᱫᱚᱭ ᱯᱟᱨᱪᱷᱟ ᱜᱚᱫ ᱠᱮᱜᱟᱭ ᱱᱟᱥᱮᱱᱟᱜ ᱫᱟᱜ ᱮ ᱯᱷᱟᱸᱠᱟ ᱜᱚᱫ ᱠᱮᱜᱟᱭ ᱟᱫᱚ ᱩᱱᱨᱮᱜᱮ ᱠᱷᱟᱹᱞᱤ ᱜᱩᱨᱤᱡ ᱯᱷᱟᱨᱪᱟ ᱜᱚᱫ ᱠᱮ ᱟᱞᱮ ᱟᱨ ᱵᱚᱸᱜᱟ ᱵᱩᱨᱩ ᱠᱚ ᱦᱩᱭᱱᱟ ᱪᱤᱨ ᱦᱤᱯᱤᱲ ᱦᱩᱭᱱᱟ ᱟᱨ ᱚᱱᱠᱟ ᱢᱟᱹᱱᱟᱱ ᱯᱮᱲᱟ ᱞᱮᱠᱟᱛᱮ ᱦᱚᱦᱚᱣᱟᱫ ᱠᱚ ᱛᱟᱦᱮᱸᱱᱟ ᱛᱚ ᱜᱚᱢᱠᱮ ᱠᱚ ᱟᱨ ᱟᱛᱳ ᱢᱚᱬᱮ ᱦᱚᱲ ᱠᱚ
ᱟᱫᱚ ᱢᱟᱱᱮ ᱩᱱᱠᱩ ᱫᱚ ᱦᱟᱜ ᱢᱟᱹᱱᱟᱱ ᱦᱚᱲ ᱠᱟᱱᱟ ᱠᱚ ᱛᱚ ᱟᱫᱚ ᱩᱱᱠᱩ ᱫᱚ ᱢᱤᱫᱵᱟᱨ ᱚᱱᱟ ᱦᱩᱞ ᱢᱟᱦᱟ ᱱᱤᱭᱟᱹ ᱜᱮ ᱠᱟᱛᱷᱟ ᱠᱚᱠᱚ ᱞᱟᱹᱭ ᱵᱟᱲᱟ ᱠᱮᱫᱼᱟ ᱟᱨ ᱮᱱᱮᱡ ᱥᱮᱨᱮᱧ ᱠᱚ ᱢᱟᱱᱮ ᱮᱱᱮᱡ ᱦᱩᱭ ᱵᱟᱲᱟ ᱜᱚᱫᱱᱟ ᱟᱨ ᱟᱵᱚ ᱢᱟᱛᱚ ᱱᱚᱜᱼᱚᱭ ᱛᱩᱢᱫᱟᱜ ᱴᱟᱢᱟᱠ ᱛᱮ ᱠᱟᱹᱴᱤᱡ ᱵᱚᱱ ᱮᱱᱮᱡ ᱵᱟᱲᱟᱭᱟ ᱚᱱᱟ ᱠᱚ ᱦᱩᱭᱱᱟ ᱟᱨ ᱚᱱᱟ ᱤᱭᱟᱹ ᱟᱛᱩ ᱨᱮ ᱚᱱᱮ ᱡᱟᱦᱟᱸ ᱫᱚᱭ ᱤᱭᱟᱹ ᱨᱮᱞᱤ ᱦᱩᱭᱩᱜ ᱜᱮᱭᱟ ᱛᱟᱲᱟᱢ ᱤᱫᱤᱭᱟᱠᱚ ᱡᱮ ᱚᱱᱠᱟ ᱢᱤᱫ ᱡᱩᱢᱤᱫ ᱠᱟᱛᱮ ᱦᱮᱸ ᱦᱮᱸ ᱚᱱᱟ ᱠᱚ ᱦᱩᱭ ᱜᱚᱫ ᱮᱱ ᱛᱟᱞᱮ ᱜᱮᱭᱟ ᱦᱮᱸ ᱚᱱᱠᱟ ᱠᱟᱛᱮᱮᱫ ᱜᱮ ᱦᱟᱸᱜ ᱦᱩᱞ ᱢᱟᱦᱟ ᱫᱚ ᱱᱚᱜᱼᱚᱭ ᱞᱮ ᱯᱟᱨᱚᱢ ᱜᱚᱫ ᱠᱮᱜᱼᱟ ᱱᱟᱯᱟᱭ ᱛᱮᱜᱮ ᱟᱨᱦᱚᱸ ᱵᱚᱸᱜᱟ ᱵᱩᱨᱩᱳ ᱦᱚᱸ ᱢᱤᱫ ᱜᱷᱟᱹᱲᱤᱡᱮ ᱯᱷᱟᱸᱠᱟ ᱟᱜ ᱞᱮᱭᱟᱭ ᱟᱨᱦᱚᱸ ᱤᱱᱟᱹ ᱯᱚᱨᱮ ᱠᱷᱟᱱᱜ ᱫᱚᱢᱮ ᱫᱟᱜ ᱟᱹᱰᱤ ᱡᱩᱨᱮ ᱫᱟᱜ
ᱫᱟᱜ ᱢᱟ ᱫᱟᱜ ᱢᱟ ᱱᱚᱛᱮ ᱦᱚᱸ ᱫᱚᱢᱮᱜ ᱜᱮ ᱫᱟᱜ ᱠᱮᱫᱟᱭ ᱪᱤᱠᱠᱟᱛᱮᱢ ᱩᱰᱩᱠᱚᱜᱼᱟ ᱵᱟᱭᱨᱮ ᱥᱮ ᱩᱰᱩᱠ ᱵᱟᱝ ᱜᱟᱱᱚᱜ ᱠᱟᱱ ᱛᱟᱦᱮᱸ ᱩᱱᱟᱹᱜ ᱫᱟᱜ ᱫᱚ ᱠᱟᱹᱴᱤᱡ ᱪᱟᱞᱟᱝ ᱚᱰᱚᱜ ᱢᱟᱱᱮ ᱜᱮᱢ ᱞᱚᱦᱚᱫ ᱪᱟᱵᱟᱜ ᱟ ᱟᱫᱚ ᱮᱱᱛᱮ ᱨᱮᱦᱚᱸ ᱩᱰᱩᱠ ᱞᱮᱱ ᱜᱮᱭᱟᱞᱮ ᱟᱞᱮ ᱦᱚᱸ ᱦᱮᱸ
ᱦ ᱛᱟᱦᱚᱞᱮ ᱢᱟᱹᱭ ᱱᱚᱝᱠᱟ ᱱᱚᱜᱚᱭ ᱤᱭᱟᱹ ᱦᱩᱞ ᱢᱟᱦᱟ ᱪᱮᱫᱠᱟ ᱵᱚᱱ ᱢᱟᱱᱟᱣ ᱠᱮᱫᱼᱟ ᱛᱟᱦᱟᱞᱮ ᱚᱱᱟ ᱤᱭᱟᱹ ᱵᱟᱹᱭᱥᱟᱹᱠᱷ ᱠᱩᱱᱟᱹᱢᱤ ᱠᱚ ᱳ ᱪᱮᱫ ᱞᱮᱠᱟᱯᱮ ᱢᱟᱱᱟᱣ ᱜᱮᱭᱟ ᱢᱟᱱᱟᱣ ᱜᱮᱭᱟ ᱯᱮ ᱥᱮ ᱵᱟᱝᱟ ᱛᱟᱦᱞᱮ ᱜᱩᱨᱩ ᱜᱚᱢᱠᱮᱭᱟᱜ ᱡᱟᱱᱟᱢ ᱢᱟᱦᱟ ᱦᱟᱸᱜ
ᱦᱮᱸ ᱢᱟᱱᱟᱣ ᱫᱚ ᱦᱩᱭᱩᱜ ᱜᱮᱭᱟ ᱟᱫᱚ ᱚᱱᱟ ᱠᱚᱫᱚ ᱱᱚᱛᱮ ᱨᱮᱜᱮ ᱢᱟᱱᱟᱣ ᱦᱩᱭᱩᱜᱼᱟ ᱟᱫᱚ ᱟᱹᱛᱩ ᱨᱮᱫᱚ ᱵᱟᱝ ᱠᱚ ᱢᱟᱱᱟᱣ ᱠᱮᱭᱟ ᱚᱱᱟ ᱫᱚ
ᱚ ᱦᱚᱸ ᱛᱟᱦᱞᱮ ᱟᱛᱩ ᱨᱮᱦᱚᱸ ᱪᱮᱫ ᱮᱢ ᱞᱟᱹᱭᱟ ᱤᱧ ᱫᱩᱧ ᱞᱟᱹᱭᱟ ᱡᱮ ᱤᱧᱟᱹᱜ ᱤᱭᱟᱹᱛᱤᱧ ᱞᱟᱹᱭᱮᱫᱼᱟ ᱡᱮ ᱟ ᱟᱹᱛᱩ ᱟᱹᱛᱩ ᱢᱟᱱᱟᱣ ᱦᱚᱸ ᱫᱚᱨᱠᱟᱨ ᱡᱮ ᱡᱷᱚᱛᱚ ᱦᱚᱲ ᱞᱟᱹᱭᱟᱠᱚ ᱦᱩᱭᱩᱜᱼᱟ ᱟᱨ ᱛᱚᱵᱮᱭᱟᱱᱟᱜ ᱜᱮ ᱟᱵᱚᱣᱟᱜ ᱦᱩᱭᱩᱜ ᱠᱟᱱᱟ ᱯᱟᱥᱱᱟᱜᱼᱟ ᱪᱤᱠᱤ ᱡᱮ ᱟᱵᱚ ᱟᱵᱚ ᱟ ᱟᱵᱚ ᱡᱮᱢᱚᱱ ᱪᱮᱫᱮ ᱞᱮᱠᱟ ᱵᱚᱱ ᱢᱟᱱᱟ ᱚᱱᱠᱟ ᱜᱮ ᱦᱩᱭᱩᱜ ᱦᱚᱲ ᱠᱚ ᱥᱮ ᱟᱹᱛᱩᱛ ᱵᱚᱱ ᱞᱟᱹᱭᱭᱟᱚ ᱛᱚᱵᱮᱱᱟᱜ ᱜᱮ ᱟᱵᱚ ᱵᱚᱱ ᱡᱩᱢᱤᱫᱚᱜᱼᱟ ᱥᱮ ᱮᱦ ᱟᱨ ᱵᱟᱝᱠᱷᱟᱱ ᱡᱩᱢᱤᱫ ᱵᱮᱜᱚᱨ ᱦᱩᱭᱩᱜ ᱠᱟᱱᱟ ᱪᱮᱫ ᱠᱟᱹᱢᱤ ᱦᱚᱸ ᱵᱟᱝ ᱦᱩᱭᱩᱜᱼᱟ ᱦ
ᱦᱮᱸ ᱟᱫᱚ ᱚᱱᱟᱜᱮ ᱟᱫᱚ ᱟᱛᱩ ᱠᱚᱨᱮ ᱦᱚᱸ ᱞᱟᱹᱭ ᱵᱟᱲᱟ ᱫᱚ ᱦᱩᱭᱩᱜ ᱠᱟᱱ ᱜᱮᱭᱟ ᱡᱮ ᱵᱟᱝᱢᱟ ᱢᱟᱱᱟᱣᱟᱵᱚᱱ ᱟᱵᱚᱣᱟᱜ ᱠᱟᱱ ᱜᱮᱭᱟ ᱥᱮ ᱟᱵᱚᱨᱮᱱ ᱠᱚ ᱡᱩᱫᱤ ᱵᱟᱝᱵᱚᱱ ᱢᱟᱱᱟᱣ ᱵᱟᱛᱟᱣ ᱠᱚᱣᱟ ᱛᱟᱦᱚᱞᱮ ᱚᱠᱚᱭ ᱠᱚᱵᱚᱱ ᱢᱟᱱᱟᱣ ᱵᱟᱛᱟᱣ ᱠᱚᱣᱟ ᱱᱚᱣᱟ ᱠᱚᱫᱚ ᱟᱵᱚ ᱫᱚᱥᱮ ᱚᱢ ᱞᱟᱜᱟᱣ ᱟ ᱵᱚᱱᱟ ᱢᱟᱱᱟᱣ ᱵᱟᱛᱟᱣ ᱫᱚ ᱡᱮᱦᱮᱛᱩ
ᱦᱳᱭ ᱦᱳᱭ
ᱢᱟ ᱦᱚᱲ ᱠᱟᱱᱟ ᱵᱚᱱ ᱛᱟᱦᱚᱞᱮ ᱱᱚᱣᱟ ᱠᱚᱫᱚ ᱟᱵᱚᱣᱟᱜ ᱜᱮ ᱠᱟᱹᱢᱤ ᱠᱟᱱᱟ ᱡᱮ ᱢᱟᱱᱟᱣ ᱵᱟᱛᱟ ᱟᱵᱚᱱ ᱡᱟᱦᱟᱸᱭ ᱠᱚ ᱦᱟᱨᱟᱜ ᱠᱟᱱᱟ ᱦᱳᱭ ᱡᱟᱦᱟᱸᱭ ᱠᱚ ᱦᱟᱨᱟᱜ ᱠᱟᱱᱟ ᱩᱱᱠᱩ ᱦᱚᱸᱠᱚ ᱧᱮᱞ ᱥᱮᱲᱟᱭᱟ ᱥᱮ ᱵᱟᱝᱢᱟᱟᱱᱟ ᱠᱚ ᱢᱟᱱᱟᱣ ᱵᱟᱛᱟᱣ ᱟᱹᱜᱩ ᱦᱩᱭ ᱟᱠᱟᱱᱟ ᱛᱟᱦᱚᱞᱮ ᱟᱵᱚ ᱵᱚᱱ ᱢᱟᱱᱟᱣᱟ ᱡᱮ ᱞᱟᱹᱴᱩ ᱠᱚ ᱡᱩᱫᱤ ᱵᱟᱝᱠᱚ ᱢᱮᱱᱟ ᱛᱟᱦᱚᱞᱮ ᱠᱷᱟᱱ ᱠᱟᱹᱴᱤᱡ ᱠᱚᱫᱚ ᱪᱮᱫ ᱠᱚ ᱧᱮᱞ ᱥᱮᱬᱟᱭᱟ
ᱦᱳᱭ ᱦᱳᱭ ᱟᱫᱚ ᱪᱮᱫ ᱠᱷᱟᱹᱛᱤᱨ ᱦᱟᱸᱜ ᱢᱟᱱᱟᱜ ᱠᱟᱱᱟ ᱡᱮᱢᱚᱱ ᱚᱱᱟ ᱦᱚᱸᱵᱚᱱ ᱵᱟᱲᱟᱭ ᱧᱟᱢ ᱦᱚᱪᱚ ᱠᱚᱣᱟ ᱱᱚᱣᱟ ᱥᱟᱸᱫᱮᱥ ᱛᱟᱞᱟᱛᱮ ᱡᱮᱢᱚᱱ ᱟᱨᱦᱚᱸ ᱱᱚᱜᱼᱚᱭ ᱟᱵᱚ ᱫᱚ ᱱᱟᱣᱟ ᱥᱮᱨᱢᱟ ᱡᱮᱢᱚᱱ ᱡᱩᱱ ᱤᱭᱟᱹᱛᱮ ᱤᱝᱞᱤᱥ ᱛᱮ ᱦᱟᱜ ᱱᱟᱣᱟ ᱥᱮᱨᱢᱟ ᱦᱤᱡᱩᱜ ᱠᱟᱱᱟ ᱚᱱᱟ ᱨᱮᱜᱮ ᱟᱵᱚ ᱫᱚᱵᱚᱱ ᱨᱟᱹᱥᱠᱟᱹᱭᱮᱫᱼᱟ ᱵᱚᱱ ᱯᱤᱠᱱᱤᱠ ᱤᱭᱟᱹᱭ ᱮᱫᱟ ᱫᱟᱵᱚᱱ ᱠᱤᱱᱛᱩ ᱟᱵᱚ ᱦᱚᱸ ᱚᱱᱠ ᱜᱮ ᱤᱭᱟᱹ ᱢᱟᱜᱽ ᱵᱚᱸᱜᱟ ᱡᱮᱢᱚᱱ ᱥᱟᱱᱛᱟᱲᱟᱜ ᱟᱵᱚ ᱦᱚᱲᱟᱜ ᱢᱟᱜᱽ ᱵᱚᱸᱜᱟ ᱚᱱᱟᱦᱚᱸ ᱟᱵᱚ ᱟᱵᱚ ᱫᱚ ᱢᱟᱜᱽ ᱵᱚᱸᱜᱟ ᱚᱱᱠᱟ ᱜᱮ ᱦᱩᱭᱩᱜ ᱠᱟᱱᱟ ᱢᱟᱜᱽ ᱵᱚᱸᱜᱟ ᱢᱟᱱᱟᱣ ᱥᱟᱶᱛᱮ ᱚᱱᱟ ᱪᱮᱫ ᱠᱷᱟᱹᱛᱤᱨ ᱵᱚᱱ ᱢᱟᱱᱟᱣᱮᱫᱼᱟ ᱱᱟᱣᱟ ᱥᱮᱨᱢᱟ ᱥᱮᱫ ᱟᱵᱚᱣᱟᱜ ᱛᱚ ᱱᱟᱣᱟ ᱥᱮᱨᱢᱟ ᱠᱟᱱᱟ ᱥᱮ ᱟᱵᱚᱣᱟᱜ ᱛᱚ ᱱᱟᱣᱟ ᱥᱮᱨᱢᱟ ᱠᱟᱱᱟ ᱥᱮ ᱟᱵᱚᱣᱟᱜ ᱱᱟᱣᱟ ᱥᱮᱨᱢᱟ ᱦᱟᱜ ᱟᱵᱚ ᱫᱚ ᱨᱟᱹᱥᱠᱟᱹ ᱛᱮ ᱟᱛᱟᱝ ᱫᱟᱨᱟᱢ ᱦᱩᱭᱩᱜ ᱛᱟᱵᱚᱱᱟ ᱟᱫᱚ ᱚᱠᱟ ᱦᱤᱥᱟᱹᱵ ᱛᱮ ᱟᱫᱚ ᱟᱞᱮ ᱟᱹᱛᱩ ᱨᱮᱫᱚ ᱱᱟᱦᱜ ᱱᱚᱜᱼᱚᱭ ᱤᱭᱟᱹ ᱯᱮ ᱥᱮᱨᱢᱟ ᱜᱟᱱ ᱦᱩᱭᱱᱟ ᱟᱫᱚ ᱟᱞᱮᱫ ᱫᱚ ᱤᱭᱟᱹ ᱢᱟᱜᱽ ᱵᱚᱸᱜᱟ ᱦᱟᱸᱜ ᱞᱮ ᱢᱟᱱᱟᱣᱮᱫᱼᱟ ᱢᱟᱜᱽ ᱨᱮ ᱡᱮᱢᱚᱱ ᱱᱟᱣᱟ ᱥᱮᱨᱢᱟ ᱥᱟᱱᱛᱟᱲ ᱟᱵᱚᱣᱟᱜ ᱦᱚᱲᱟᱜ ᱱᱟᱣᱟ ᱥᱮᱨᱢᱟ ᱨᱮ ᱦᱩᱭᱩᱜ ᱠᱟᱱᱟ ᱢᱟᱲᱟᱝ ᱢᱟᱲᱟᱝ ᱫᱚᱞᱮ ᱢᱟᱱᱟᱣ ᱵᱟᱲᱟ ᱠᱮᱫᱼᱟ ᱟᱫᱚ ᱢᱟᱲᱟᱝ ᱫᱚ ᱦᱩᱭᱩᱜ ᱠᱟᱱᱟ ᱞᱟᱹᱭ ᱵᱟᱲᱟ ᱦᱩᱭ ᱞᱮᱱᱟ ᱟᱫᱚ ᱦᱩᱰᱤᱧ ᱦᱚᱲᱟᱜ ᱫᱚ ᱱᱟᱦᱜ ᱫᱚᱢᱮ ᱞᱚᱜᱚᱱ ᱠᱟᱛᱷᱟ ᱫᱚ ᱵᱟᱠᱚ ᱟᱸᱡᱚᱢᱟ ᱦᱮᱸ ᱟᱫᱚ ᱱᱤᱡᱮ ᱛᱮᱜᱮ ᱮᱦᱚᱵ ᱵᱟᱲᱟ ᱦᱩᱭᱱᱟ ᱟᱫᱚ ᱤᱱᱟᱹ ᱯᱚᱨᱮ ᱫᱚ ᱞᱟᱦᱟ ᱫᱚ ᱵᱟᱠᱚ ᱵᱟᱠᱚ ᱠᱩᱥᱤ ᱨᱟᱹᱡᱤᱜ ᱠᱟᱱ ᱛᱟᱦᱮᱸᱜᱼᱟ ᱞᱟᱹᱭᱮᱫ ᱟᱠᱚ ᱦᱮᱸ ᱱᱚᱶᱟ ᱟᱨᱦᱚᱸ ᱪᱮᱫ ᱮᱢ ᱢᱟᱱᱟᱣᱼᱟ ᱢᱟᱱᱟ ᱵᱚᱱ ᱢᱟᱱᱟᱣᱮᱫᱼᱟ ᱛᱚ ᱟᱫᱚ ᱮᱱᱛᱮ ᱨᱮᱦᱚᱸ ᱱᱤᱛᱚᱜ ᱫᱚ ᱡᱟᱦᱟᱸᱭ ᱦᱚᱲ ᱠᱚᱠᱚ ᱞᱟᱹᱭ ᱞᱮᱫ ᱫᱚ ᱦᱮᱸ ᱟᱫᱚ ᱚᱱᱟ ᱡᱩᱢᱤᱫ ᱧᱮᱞᱛᱮ ᱩᱱᱠᱩ ᱦᱚᱸ ᱡᱩᱢᱤᱫᱚᱜ ᱥᱟᱱᱟᱭᱮᱫ ᱠᱚᱣᱟ ᱵᱟᱝᱟ ᱟᱵᱚᱣᱟᱜ ᱥᱟᱹᱨᱤ ᱠᱟᱛᱷᱟ ᱜᱮᱛᱚ ᱚᱱᱟ ᱢᱟ ᱟᱵᱚᱣᱟᱜ ᱱᱟᱣᱟ ᱥᱮᱨᱢᱟ ᱠᱟᱱᱟ ᱟᱵᱚ ᱪᱮᱫᱟᱜ ᱵᱟᱵᱚᱱ ᱢᱟᱱᱟᱣᱟ ᱪᱮᱫᱟᱜ ᱨᱟᱹᱥᱠᱟᱹ ᱛᱮ ᱵᱟᱵᱚᱱ ᱟᱛᱟᱝ ᱫᱟᱨᱟᱢᱟ ᱚᱱᱟ ᱥᱟᱶᱛᱮ ᱦᱩᱭᱩᱜ ᱠᱟᱱᱟ ᱚᱱᱟ ᱡᱩᱢᱤᱫ ᱨᱮ ᱫᱩᱲᱩᱵ ᱞᱮᱱᱠᱷᱟᱱ ᱟᱫᱚ ᱢᱤᱫ ᱥᱮᱨᱢᱟ ᱫᱚ ᱱᱚᱜᱼᱚᱭ ᱦᱟᱸᱱᱟᱜ ᱱᱚᱜᱼᱚᱭ ᱵᱟᱨ ᱥᱮᱨᱢᱟ ᱦᱩᱭᱩᱜ ᱠᱟᱱᱟ ᱥᱚᱲᱮ ᱵᱟᱲᱟ ᱠᱮᱜᱼᱟ ᱠᱚ ᱥᱚᱲᱮ ᱵᱟᱲᱟ ᱠᱮ ᱟᱞᱮ ᱱᱟᱦᱟᱜ ᱟᱫᱚ ᱤᱱᱟᱹ ᱠᱷᱚᱱ ᱫᱚ ᱦᱚᱲ ᱠᱚᱠᱚ ᱦᱤᱡᱩᱜ ᱛᱟᱦᱚᱞᱮ ᱪᱮᱫ ᱞᱮᱠᱟ ᱱᱟᱦᱜ ᱮᱠᱞᱟ ᱥᱩᱫᱩ ᱥᱚᱲᱮ ᱪᱮᱫ ᱞᱮᱠᱟᱢ ᱡᱚᱢᱟ ᱟᱨ ᱥᱩᱫᱷᱩ ᱱᱟᱣᱟ ᱥᱮᱨᱢᱟ ᱪᱮᱫ ᱞᱮᱠᱟ ᱥᱩᱫᱩ ᱢᱟᱱᱟᱣᱟ ᱦᱮᱸ ᱟᱫᱚ ᱚᱱᱟ ᱤᱭᱟᱹᱛᱮ ᱡᱮᱢᱚᱱ ᱟᱵᱚᱣᱟᱜ ᱥᱮᱨᱣᱟ ᱨᱮ ᱪᱮᱫ ᱠᱚ ᱢᱮᱱᱟᱜᱼᱟ ᱦᱩᱸ ᱡᱮᱢᱚᱱ ᱵᱚᱸᱜᱟ ᱵᱮᱦᱟ ᱵᱟᱯᱞᱟᱜ ᱨᱮ ᱪᱮᱫ ᱠᱚ ᱞᱟᱜᱟᱜᱼᱟ ᱛᱟᱨ ᱯᱚᱨᱮ ᱦᱩᱭᱩᱜ ᱠᱟᱱᱟ ᱪᱮᱫ ᱞᱮᱠᱟ ᱠᱟᱛᱮ ᱵᱚᱱ ᱢᱟᱱᱟᱣᱟ ᱪᱮᱫ ᱞᱮᱠᱟ ᱠᱟᱛᱮ ᱡᱟᱦᱮᱨ ᱵᱚᱸᱜᱟᱜ ᱵᱚᱱ ᱪᱟᱞᱟᱜᱼᱟ ᱡᱮᱢᱚᱱ ᱚᱱᱟ ᱵᱟᱵᱚᱱ ᱜᱟᱱᱮᱜᱼᱟ ᱥᱮ ᱟᱫᱚ ᱚᱱᱟ ᱠᱚᱵᱚᱱ ᱜᱟᱱ ᱢᱟ ᱤᱱᱟᱹᱠᱷᱟᱱ ᱟᱫᱚ ᱡᱷᱚᱛᱚ ᱦᱚᱲ ᱫᱚ ᱚᱱᱟ ᱫᱚ ᱦᱟᱸᱜ ᱵᱟᱲᱟᱭ ᱵᱟᱹᱱᱩᱜᱼᱟ ᱛᱚ ᱦᱮᱸ ᱟᱫᱚ ᱱᱚᱜᱼᱚ ᱱᱚᱝᱠᱟᱱᱟᱜ ᱫᱩᱲᱩᱵ ᱠᱚ ᱛᱟᱦᱮᱸ ᱞᱮᱱᱠᱷᱟᱱ ᱡᱮ ᱢᱤᱫᱴᱟᱝ ᱦᱟᱲᱟᱢ ᱢᱤᱫ ᱢᱤᱫᱴᱟᱝ ᱵᱩᱰᱦᱤ ᱱᱚᱝᱠᱟᱱᱟᱜ ᱚᱱᱠᱟᱱᱟᱜ ᱫᱤᱱ ᱨᱮᱜᱮ ᱟᱵᱚ ᱡᱩᱢᱤᱫ ᱜᱟᱱᱚᱜ ᱛᱟᱵᱚᱱᱟ ᱥᱮ
ᱦᱳᱭ ᱟᱞᱮ ᱥᱮᱱ ᱦᱚ ᱚᱱᱟ ᱫᱚ ᱢᱟᱱᱟᱣ ᱫᱚ ᱪᱟᱞᱟᱜ ᱠᱟᱱ ᱜᱮᱭᱟ ᱢᱟᱜᱽ ᱵᱚᱸᱜᱟ ᱫᱚ ᱢᱟᱱᱟᱣ ᱠᱚᱜᱮ ᱦᱩᱭᱩᱜ ᱠᱟᱱᱟ ᱥᱮᱫᱟᱭ ᱠᱷᱚᱱᱟᱜ ᱜᱮ ᱱᱚᱣᱟ ᱫᱚ ᱢᱮᱱᱟᱜ ᱠᱟᱫᱟ ᱱᱤᱛᱚᱜ ᱦᱟᱹᱵᱤᱡ ᱦᱚᱸ ᱢᱮᱱᱟᱜ ᱠᱟᱫᱟ ᱡᱚᱛᱚ ᱜᱮ ᱚᱱᱟ ᱨᱮᱫᱚ ᱡᱩᱢᱤᱫ ᱫᱚ ᱢᱮᱱᱟᱜ ᱠᱚᱜᱮᱭᱟ
ᱦᱳᱭ ᱟᱫᱚ ᱚᱱᱠᱟ ᱜᱮ ᱦᱩᱭᱩᱜ ᱠᱟᱱᱟ ᱟᱫ
ᱡᱮᱛᱩ ᱚᱱᱟ ᱠᱚᱦᱚᱸ ᱢᱟᱱᱟᱣ ᱦᱩᱭᱩᱜ ᱦᱩᱭᱩᱜ ᱠᱟᱱᱟ ᱚᱱᱟ ᱠᱚᱫᱚ ᱴᱷᱤᱠ ᱴᱷᱟᱠ ᱜᱮ ᱢᱟᱱᱟᱣ ᱦᱩᱭᱩᱜ ᱠᱟᱱᱟ ᱮᱵᱟᱨ ᱟᱨ ᱡᱷᱚᱛᱚ ᱠᱤᱪᱷᱩ ᱫᱚ ᱵᱟᱝᱠᱚ ᱢᱟᱱᱟᱣᱮᱫ ᱜᱮᱭᱟ ᱛᱚ ᱞᱟᱹᱭ ᱵᱟᱲᱟ ᱫᱚ ᱦᱩᱭᱩᱜ ᱠᱟᱱ ᱜᱮᱭᱟ ᱟᱫᱚ ᱮᱱᱛᱮ ᱨᱮᱦᱚᱸ ᱛᱟᱛᱚ ᱡᱮᱦᱮᱛᱩ ᱞᱟᱹᱴᱩ ᱜᱮᱭᱟ ᱠᱚ ᱥᱮ ᱟᱫᱚ ᱠᱟᱹᱴᱤᱡ ᱦᱚᱲᱟᱜ ᱫᱚ ᱩᱱᱟᱹᱜ ᱫᱚ ᱵᱟᱝᱠᱚ ᱟᱸᱡᱚᱢ ᱞᱟᱹᱜᱤᱫᱚᱜᱼᱟ ᱟᱠᱚ ᱞᱟᱹᱭᱟ ᱠᱟᱹᱴᱤᱡ ᱜᱮᱭᱟ ᱪᱮᱫ ᱮᱢ ᱟᱸᱡᱚᱢ ᱛᱟᱭᱟ ᱟ ᱚᱱᱟ ᱠᱷᱟᱹᱛᱤᱨ ᱛᱮᱫᱚ ᱵᱟᱝ
ᱦᱚᱸᱜ ᱚ ᱟᱫᱚ ᱚᱱᱟᱜᱤᱧ ᱞᱟᱹᱭᱟ ᱡᱮ ᱟᱵᱚ ᱟᱵᱚᱣᱟᱜ ᱠᱟᱛᱷᱟ ᱠᱚ ᱟᱸᱡᱚᱢ ᱛᱟᱵᱚᱱ ᱢᱟ ᱥᱮ ᱦᱩᱭᱩᱜ ᱠᱟᱱᱟ ᱟᱵᱚ ᱵᱷᱟᱹᱜᱤ ᱱᱟᱯᱟᱭ ᱰᱟᱦᱟᱨ ᱵᱚᱱ ᱩᱫᱩᱜ ᱮᱫᱟ ᱟᱫᱚ ᱚᱱᱟ ᱞᱟᱹᱜᱤᱫ ᱟᱵᱚ ᱪᱮᱫ ᱪᱤᱠᱟ ᱞᱟᱜᱟᱣ ᱟᱵᱚᱱᱟ ᱞᱟᱹᱭ ᱢᱮᱥᱮ ᱢᱟᱹᱭ ᱟᱵᱚ ᱦᱩᱭᱩᱜ ᱠᱟᱱᱟ ᱟᱵᱚ ᱚᱞᱚᱜ ᱯᱟᱲᱦᱟᱣ ᱛᱮ ᱜᱮᱭᱟᱱ ᱦᱩᱭᱩᱜ ᱛᱟᱵᱚᱱᱟ ᱥᱮ ᱟᱹᱠᱤᱞ ᱟᱨᱡᱟᱣ ᱦᱩᱭᱩᱜ ᱛᱟᱵᱚᱱᱟ ᱤᱱᱟᱹ ᱠᱷᱟᱱ ᱪᱮᱫ ᱞᱟᱹᱭ ᱟᱠᱚ ᱦᱮ ᱵᱟᱝ ᱱᱩᱭ ᱫᱚᱭ ᱵᱟᱲᱟᱭ ᱜᱮᱭᱟ ᱛᱟᱦᱚᱞᱮ ᱱᱩᱭᱟᱜ ᱟᱹᱭᱩᱨ ᱛᱮᱵᱚᱱ ᱪᱟᱞᱟᱜ ᱠᱷᱟᱱ ᱵᱷᱟᱜᱤ ᱠᱤᱪᱷᱩ ᱦᱩᱭᱩᱜ ᱛᱟᱵᱚᱱᱟ ᱟᱵᱚ ᱟᱵᱚᱣᱟᱜ ᱦᱩᱭᱩᱜ ᱠᱟᱱᱟ ᱮ ᱞᱟᱦᱟᱱᱛᱤ ᱦᱩᱭᱩᱜ ᱛᱟᱵᱚᱱᱟ ᱚᱱᱠᱟᱱᱟᱜ ᱠᱟᱹᱢᱤ ᱠᱚ ᱢᱟᱱᱮ ᱟᱵᱚ ᱧᱮᱞᱛᱮ ᱦᱚᱲ ᱠᱚ ᱵᱩᱡᱷᱟᱹᱣ ᱢᱟ ᱦᱮᱸ ᱱᱩᱠᱩᱣᱟᱜ ᱱᱩᱠᱩ ᱪᱮᱛᱟᱱ ᱨᱮ ᱦᱩᱭᱩᱜ ᱠᱟᱱᱟ ᱜᱮᱭᱟᱱ ᱢᱮᱱᱟᱜ ᱛᱟᱠᱚᱣᱟ ᱥᱮ ᱱᱩᱠᱩ ᱠᱚ ᱞᱟᱹᱭ ᱞᱮᱠᱷᱟᱱ ᱥᱮ ᱱᱚᱣᱟ ᱠᱚ ᱟᱵᱚ ᱵᱚᱱ ᱠᱟᱹᱢᱤ ᱞᱮᱠᱷᱟᱱ ᱟᱵᱚᱣᱟᱜ ᱵᱷᱟᱜᱤ ᱦᱩᱭᱩᱜ ᱛᱟᱵᱚᱱᱟ ᱥᱮ ᱱᱟᱯ ᱯᱟᱭ ᱰᱟᱦᱟᱨ ᱵᱚᱱ ᱪᱟᱞᱟᱜᱼᱟ ᱚᱱᱮ ᱚᱱᱠᱟᱱᱟᱜ ᱠᱟᱹᱢᱤ ᱠᱚᱵᱚᱱ ᱢᱟᱱᱮ ᱚᱱᱮ ᱚᱱᱠᱟᱱᱟᱜ ᱟᱵᱚᱣᱟᱜ ᱢᱤᱫᱴᱟᱝ ᱤᱭᱟᱹ ᱡᱟᱭᱜᱟ ᱥᱮ ᱦᱩᱭᱩᱜ ᱠᱟᱱᱟ ᱟᱵᱚ ᱚᱱᱠᱟ ᱵᱚᱱ ᱵᱮᱱᱟᱜᱼᱟ ᱛᱚᱵᱮ ᱱᱟᱜ ᱜᱮ ᱦᱩᱭᱩᱜ ᱠᱟᱱᱟ ᱟᱵᱚᱣᱟᱜ ᱠᱟᱛᱷᱟ ᱠᱟᱛᱷᱟ ᱪᱟᱞᱟᱜᱼᱟ
ᱦᱳᱭ ᱟᱵᱚᱣᱟᱜ ᱠᱟᱛᱷᱟ ᱦᱚᱸ ᱥᱮᱨᱚᱠᱚᱢ ᱦᱳᱭ ᱚᱱᱟᱜ ᱞᱟᱹᱭ ᱫᱚ ᱦᱩᱭᱩᱜ ᱠᱟᱱᱟ ᱟᱵᱚᱣᱟᱜ ᱠᱟᱛᱷᱟ ᱛᱚ ᱥᱮᱨᱚᱠᱚᱢ ᱵᱟᱝᱠᱚ ᱟᱸᱡᱚᱢ ᱞᱟᱹᱜᱤᱫᱚᱜ ᱠᱟᱱᱟ ᱡᱮᱦᱮᱛᱩ ᱠᱤᱪᱷᱩ ᱠᱤᱪᱷᱩ ᱫᱚ ᱢᱮᱱᱟᱜ ᱠᱟᱜ ᱠᱚᱣᱟ ᱥᱤᱠᱠᱷᱤᱛᱚ ᱠᱚᱦᱚᱸ ᱢᱮᱱᱟᱜ ᱟᱠᱟᱫ ᱠᱚᱣᱟ ᱱᱤᱛᱚᱜ ᱦᱟᱹᱵᱤᱡ ᱦᱚᱸ ᱢᱟᱱᱮ ᱡᱟᱦᱟᱸᱭ ᱠᱚᱫᱚ ᱯᱟᱲᱦᱟᱣ ᱟᱠᱟᱱ ᱜᱮᱭᱟ ᱠᱚ ᱟᱨ ᱚᱱᱠᱟᱱ ᱩᱱᱠᱩ ᱛᱚ ᱵᱟᱝᱠᱚ ᱟᱸᱡᱚᱢ ᱞᱟᱹᱜᱤᱫᱚᱜ ᱚᱱᱟ ᱫᱚ ᱩᱱᱠᱩ ᱢᱟ ᱯᱟᱹᱨ ᱦᱟᱺᱰᱤ ᱨᱮᱠᱚ ᱡᱚᱵᱮ ᱫᱚ ᱪᱮᱫᱟᱜ ᱠᱚ ᱟᱸᱡᱚᱢᱟ ᱚᱱᱠᱟ ᱯᱟᱹᱣᱨᱟᱹᱺᱰᱤ ᱨᱮᱜᱮ ᱡᱚᱵᱮ ᱞᱮᱱᱠᱷᱟᱱ ᱦᱩᱭᱩᱜᱼᱟ ᱠᱤ ᱡᱮᱦᱩᱛᱩ ᱫᱤᱥ ᱦᱩᱫᱤᱥ ᱫᱚ ᱫᱚᱦᱚᱭ ᱦᱩᱭᱩᱜ ᱛᱟᱢᱟ ᱡᱟᱦᱟᱸ ᱛᱤᱱᱟᱹᱜ ᱜᱮ ᱧᱩᱭ ᱢᱮᱥᱮ ᱟᱫ ᱫᱤᱥ ᱦᱩᱫᱤᱥ ᱫᱚ ᱫᱚᱦᱚᱜᱮ ᱞᱟᱜᱟᱣ ᱢᱮᱥᱮ ᱟᱨ ᱥᱟᱨᱟᱫᱤᱱ ᱯᱟᱣᱨᱟᱹ ᱦᱚᱛᱚ ᱚᱱᱟ ᱫᱚ ᱵᱟᱝ ᱩᱪᱤᱛ-ᱟ ᱥᱮ
ᱦᱮ ᱱᱚᱜ ᱡᱮᱢᱚᱱ ᱥᱟᱶᱛᱟ ᱞᱟᱹᱜᱤᱫ ᱢᱟ ᱵᱷᱟᱜᱤ ᱵᱟᱝ ᱥᱮ ᱚᱲᱟᱜ ᱫᱩᱣᱟᱹᱨ ᱨᱮ ᱞᱟᱹᱜᱤᱫ ᱦᱚᱸ ᱚᱱᱟ ᱫᱚ ᱵᱟᱝ ᱵᱷᱟᱜᱮᱭᱟ ᱦᱚᱲᱢᱚ ᱞᱟᱹᱜᱤᱫ ᱢᱟ ᱦᱩᱭᱩᱜ ᱠᱟᱱᱟ ᱦᱚᱲᱢᱚ ᱠᱷᱚᱛᱤᱜ ᱜᱮᱭᱟᱭ ᱦᱮ
ᱟᱵᱚ ᱫᱚ ᱯᱩᱡᱟᱹ ᱞᱟᱹᱜᱤᱫ ᱦᱟᱺᱰᱤ ᱵᱩᱱ ᱵᱮᱣᱦᱟᱨᱮᱫᱟ ᱚᱱᱟ ᱦᱚ ᱛᱚ ᱢᱤᱫ ᱯᱷᱩᱲᱩᱜ ᱧᱩᱭᱟᱢ ᱥᱮ ᱯᱩᱡᱟᱹ ᱥᱟᱨᱮᱡ ᱚᱱᱟ ᱛᱚ ᱵᱟᱝ ᱱᱤᱛᱚᱜ ᱫᱚ ᱚᱱᱟ ᱦᱚᱸᱛᱚ ᱵᱟᱝ ᱦᱩᱭᱩᱜ ᱠᱟᱱᱟ ᱱᱤᱛᱚᱜ ᱢᱟ ᱯᱟᱹᱣᱨᱟᱹ ᱪᱟᱹᱞᱩ ᱠᱟᱱᱟ ᱛᱚ ᱯᱟᱹᱣᱨᱟᱹ ᱠᱚ ᱫᱚᱢᱮ ᱠᱚ ᱧᱩᱭᱫᱟ ᱚᱠᱟᱨᱮ ᱠᱚᱢ ᱠᱚ ᱧᱩᱭᱟ ᱚᱱᱟ ᱦᱚᱸ ᱵᱟᱝ ᱯᱩᱡᱟᱹ ᱯᱟᱥᱟ ᱚᱱᱟ ᱦᱚᱸ ᱟᱹᱰᱤ ᱥᱟᱺᱜᱤᱧ ᱱᱤᱛᱚᱝ ᱵᱟᱯᱞᱟ ᱨᱮᱢᱟ ᱚᱱᱟ ᱠᱚᱜᱮ ᱪᱟᱞᱟᱜ ᱠᱟᱱᱟ
ᱦᱚᱸ ᱡᱮᱢᱚᱱ ᱱᱚᱜᱚᱭ ᱦᱟᱺᱰᱤ ᱵᱚᱱ ᱫᱚᱦᱚᱭᱮᱫᱼᱟ ᱛᱟᱦᱞᱮ ᱵᱚᱸᱜᱟ ᱧᱩᱛᱩᱢ ᱛᱮᱵᱚᱱ ᱫᱚᱦᱚ ᱠᱮ-ᱟ ᱢᱤᱫᱵᱟᱨ ᱯᱷᱩᱲᱩᱜ ᱛᱟᱦᱚᱞᱮ ᱛᱤᱱᱟᱹᱜ ᱦᱩᱭᱩᱜᱼᱟ ᱟᱢ ᱧᱮᱞ ᱢᱮ ᱢᱤᱫ ᱢᱤᱫ ᱠᱟᱴᱷᱟ ᱦᱚᱸ ᱵᱟᱝ ᱞᱟᱜᱟᱜᱼᱟ ᱥᱮ ᱛᱟᱞᱟ ᱠᱟᱴᱷᱟ ᱜᱟᱱᱮᱢ ᱪᱚᱸᱫᱟ ᱞᱮᱠᱷᱟᱱ ᱜᱮ ᱟᱨ ᱚᱱᱟ ᱵᱚᱸᱜᱟ ᱵᱟᱲᱟ ᱠᱮᱟᱢ ᱟᱨ ᱡᱟᱦᱟᱸ ᱚᱱᱟ ᱵᱚᱸᱜᱟ ᱥᱟᱨᱮᱡ ᱦᱟᱺᱰᱤ ᱚᱱᱟᱢ ᱧᱩ ᱵᱟᱲᱟ ᱠᱮᱭᱟ ᱟᱵᱚ ᱫᱚ ᱚᱱᱟ ᱫᱚ ᱵᱟᱝᱟ ᱛᱚ ᱵᱚᱸᱜᱟ ᱦᱟᱺᱰᱤ ᱦᱚᱸ ᱦᱟᱱᱮ ᱴᱩᱠᱩᱡ ᱴᱩᱠᱩᱡ ᱵᱚᱱ ᱫᱚᱦᱚ ᱠᱟᱜ ᱠᱟᱱᱟ ᱚᱱᱠᱟ ᱛᱮᱜᱮ ᱟᱨ ᱦᱩᱭᱩᱜᱼᱟ ᱚᱱᱠᱟ ᱛᱮᱫᱚ ᱟᱵᱚᱣᱟᱜ ᱥᱟᱶ ᱫᱚ ᱵᱟᱝ ᱞᱟᱦᱟᱜ ᱟᱥᱮ ᱟᱵᱚ ᱫᱚ ᱦᱟᱺᱰᱤ ᱯᱟᱹᱨᱟᱹᱣᱨᱟᱹ ᱨᱮᱜᱮ ᱡᱚᱵᱮᱜ ᱠᱟᱱ ᱛᱟᱵᱚᱱᱟ ᱚᱱᱟᱫᱚ ᱵᱚᱸᱜᱟ ᱨᱮᱱᱟᱜ ᱠᱟᱱᱟ ᱚᱱᱟ ᱚᱱᱟᱫᱚ ᱵᱚᱸᱜᱟ ᱨᱮᱜᱮ ᱵᱚᱱ ᱞᱟᱜᱟᱣ ᱠᱮᱭᱟ ᱟᱵᱚ ᱢᱟ ᱦᱜᱭ ᱱᱤᱛᱚᱜ ᱫᱚ ᱟᱨᱦᱚᱸ ᱪᱮᱫ ᱪᱤᱠᱟᱹᱜ ᱠᱟᱱᱟ ᱡᱟᱛᱨᱟ ᱯᱟᱛᱟ ᱨᱮᱵᱚᱱ ᱟᱠᱷᱨᱤᱧᱮᱫᱼᱟ ᱠᱤᱱᱛᱩ ᱚᱱᱟ ᱫᱚ ᱵᱷᱟᱜᱤ ᱫᱚ ᱵᱟᱝ ᱦᱩᱭᱩᱜ ᱠᱟᱱᱟ ᱥᱮ ᱢᱤᱫᱴᱟᱝ ᱵᱟᱹᱲᱤᱡ ᱚᱨᱥᱚᱝ ᱪᱟᱞᱟᱜ ᱠᱟᱱᱟ ᱛᱟᱵᱚᱱᱟ ᱟᱵᱚᱣᱟᱜ ᱵᱚᱸᱜᱟ ᱵᱩᱨᱩ ᱨᱮᱱᱟᱜ ᱡᱤᱱᱤᱥ ᱦᱟᱱᱟ ᱟᱹᱷᱨᱤᱧ ᱵᱚᱱ ᱫᱟ ᱟᱥᱮ ᱦᱮᱸ
ᱚᱱᱟ ᱠᱚᱫᱚ ᱛᱤᱱᱟᱹᱜ ᱠᱚᱢᱚᱜᱼᱟ ᱩᱱᱟᱹᱜ ᱜᱮ ᱵᱷᱟᱜᱮᱭᱟ ᱟᱫᱚ ᱵᱟᱢ ᱠᱚᱢ ᱞᱮᱱᱠᱷᱟᱱ ᱟᱫᱚ ᱪᱤᱠᱟᱹ ᱫᱟᱲᱮᱭᱼᱟᱢ ᱢᱟ ᱞᱮ ᱟ ᱞᱟᱹᱭ ᱜᱮᱢ ᱫᱟᱲᱮᱭᱟᱜᱼᱟ ᱟᱵᱚ ᱦᱚᱸ ᱞᱟᱹᱭ ᱜᱮᱵᱚᱱ ᱫᱟᱲᱮᱭᱟᱜᱼᱟ ᱡᱮ ᱱᱚᱣᱟ ᱠᱚᱫᱚ ᱟᱞᱚᱯᱮ ᱵᱮᱵᱚᱦᱟᱨᱟ ᱢᱮᱱ ᱛᱮ ᱞᱟᱹᱭ ᱜᱮᱭᱟ ᱡᱚᱛᱚ ᱦᱚᱲ ᱠᱚᱜ ᱵᱚᱱ ᱫᱟᱲᱮᱭᱟᱜᱼᱟ ᱡᱟᱦᱟᱸᱭ ᱧᱩᱛᱤᱱᱤᱡ ᱩᱱᱤ ᱫᱚᱭ ᱧᱩᱭ ᱜᱮᱭᱟᱭ ᱥᱮ ᱛᱤᱱᱟᱹᱜ ᱮᱢ ᱵᱟᱨᱚᱱ ᱫᱟᱲᱮᱭᱟᱜᱼᱟ ᱟᱨ ᱧᱩ ᱦᱚᱲ ᱵᱟᱜᱟ ᱫᱚ ᱢᱩᱥᱠᱤᱞ ᱧᱚᱜ ᱜᱮᱭᱟ ᱱᱮᱛᱟᱨ ᱫᱚ ᱦᱮᱸ ᱟᱨ ᱱᱮᱛᱟᱨ ᱢᱟ ᱧᱮᱞᱚᱜ ᱠᱟᱱᱟ ᱵᱟᱦᱟ ᱡᱟᱞᱮ ᱢᱟᱦᱟ ᱨᱮᱫᱚ ᱚᱱᱮ ᱰᱤᱡᱮ ᱠᱚ ᱪᱟᱹᱞᱩᱜ ᱠᱟᱱᱟ ᱫᱚᱢᱮ ᱜᱮ ᱛᱚ ᱚᱱᱟ ᱠᱚᱢᱟ ᱩᱪᱤᱛ ᱵᱟᱝ ᱠᱟᱱᱟ ᱛᱚ ᱚᱱᱟ ᱠᱚᱜᱮ ᱪᱟᱹᱞᱩᱜ ᱠᱟᱱᱟ ᱵᱮᱥᱤ ᱵᱚᱸᱜᱟ ᱵᱩᱨᱩ ᱠᱚ ᱦᱩᱭᱱᱟ ᱦᱮᱸ ᱛᱩᱢᱫᱟᱜ ᱴᱟᱢᱟᱠ ᱛᱮᱜᱮ ᱛᱚ ᱟᱵᱚ ᱟᱫᱚ ᱡᱚᱛ ᱠᱤᱪᱷᱩ ᱠᱚᱨᱟᱣ ᱫᱚᱨᱠᱟᱨ ᱛᱟᱵᱚᱱ ᱠᱤᱱᱛᱩ ᱵᱟᱝ ᱧᱮᱞᱚᱜ ᱠᱟᱱᱟ ᱚᱱᱟ ᱫᱚ ᱵᱟᱝ ᱛᱩᱢᱫᱟᱜ ᱴᱟᱢᱟᱠ ᱫᱚᱵᱚᱱ ᱫᱮᱭᱟᱭᱮᱫᱟ ᱦᱟᱱᱮ ᱰᱤᱡᱮ ᱵᱚᱱ ᱥᱟᱢᱟᱝ ᱫᱟ ᱚᱱᱠᱟ ᱞᱮᱠᱷᱟᱱ ᱫᱚ ᱪᱤᱠᱟᱹᱛᱮ ᱦᱩᱭᱩᱜᱼᱟ ᱚᱱᱟ ᱠᱚ ᱛᱚ ᱟᱵᱚᱣᱟᱜ ᱛᱚ ᱵᱟᱝ ᱠᱟᱱᱟ ᱥᱮ ᱟᱵᱚ ᱫᱚ ᱛᱩᱫᱟᱜ ᱴᱟᱢᱟᱠ ᱠᱟᱱᱟ ᱛᱟᱦᱚᱞᱮ ᱛᱩᱢᱫᱟᱜ ᱴᱟᱢᱟᱠ ᱛᱮᱵᱚᱱ ᱨᱟᱹᱥᱠᱟᱹ ᱨᱥᱟᱹ ᱟᱵᱚᱱ ᱮᱱᱮᱡ ᱥᱮᱨᱮᱧᱟᱵᱚᱱ ᱟᱫᱚ ᱪᱮᱫ ᱮᱴᱟᱜ ᱡᱤᱱᱤᱥ ᱵᱚᱱ ᱞᱟᱦᱟᱭᱮᱫᱟ ᱟᱵᱚ ᱢᱟ ᱦᱟᱱᱮ ᱰᱤᱡᱮ ᱠᱚ ᱞᱟᱦᱟᱜ ᱠᱟᱱᱟ ᱧᱮᱞᱚᱜ ᱠᱟᱱᱟ ᱚᱱᱠᱟ ᱜᱮ ᱯᱨᱟᱭ ᱟᱛᱳ ᱠᱚᱨᱮ ᱧᱮᱞᱚᱜ ᱠᱟᱱᱟ ᱡᱮ ᱚᱱᱟ ᱠᱚᱜᱮ ᱵᱟᱝᱢᱟ ᱵᱤᱥᱤ ᱪᱟᱞᱟᱜ ᱠᱟᱱᱟ ᱛᱩᱢᱫᱟᱜ ᱴᱟᱢᱟᱠ ᱠᱚᱫᱚ ᱵᱤᱥᱤ ᱵᱟᱝ ᱪᱟᱞᱟᱜ ᱠᱟᱱᱟ ᱚᱱᱠᱟ ᱞᱮᱠᱷᱟᱱ ᱫᱚ ᱪᱤᱠᱟᱹᱛᱮ ᱦᱩᱭᱩᱜ ᱛᱟᱵᱚᱱᱟ
ᱟ ᱫᱚ ᱡᱮᱢᱚᱱ ᱵᱟᱦᱟ ᱵᱟᱦᱟ ᱠᱚᱨᱮ ᱫᱚ ᱦᱩᱭᱩᱜ ᱠᱟᱱᱟ ᱟᱞᱮ ᱫᱚ ᱰᱤᱡᱮ ᱠᱚ ᱫᱟᱜ ᱠᱚᱫᱚ ᱵᱟᱞᱮ ᱟᱹᱜᱩᱭᱟ ᱠᱟᱨᱚᱱ ᱰᱤᱡᱮ ᱚᱱᱟ ᱛᱩᱢᱫᱟᱜ ᱨᱩ ᱨᱮᱱᱟᱜ ᱥᱟᱲᱮ ᱚᱱᱟ ᱫᱚ ᱚᱱᱟ ᱰᱤᱡᱮ ᱵᱚᱠᱥ ᱨᱮᱫᱚ ᱵᱟᱹᱪᱩᱜ ᱟ ᱥᱮ ᱟᱨ ᱟᱵᱚ ᱫᱚ ᱵᱟᱦᱟ ᱵᱚᱱ ᱵᱚᱸᱜᱟᱜ ᱠᱟᱱᱟ ᱚᱱᱟ ᱰᱤᱡᱮ ᱫᱚ ᱪᱮᱫᱟᱜ ᱵᱚᱱ ᱟᱹᱜᱩᱭᱟ
ᱦᱳᱭ ᱚᱱᱟ ᱰᱤᱡᱮ ᱫᱚ ᱪᱮᱫ ᱜᱮ ᱵᱟᱝ ᱠᱟᱱᱟ ᱟᱵᱚ ᱫᱚ ᱛᱩᱢᱫᱟᱜ ᱴᱟᱢᱟᱠ ᱛᱮᱜᱮᱵᱚᱱ ᱠᱚᱨᱟᱣᱟ ᱚᱱᱟᱜᱮ ᱱᱟᱯᱟᱭ